ᱦᱮᱞᱳ, ᱟᱸᱡᱚᱢᱚᱜ ᱠᱟᱱᱟ ᱪᱮ?
ᱦᱚᱸ ᱚᱢᱚᱜ ᱠᱟᱱᱟ, ᱟᱹᱞᱤᱧᱟᱜ ᱟᱲᱟᱝ ᱵᱮᱱ ᱟᱸᱡᱚᱢ ᱧᱟᱢᱫᱟ?
ᱚ ᱦᱚᱸ, ᱩᱸ ᱪᱮᱫ ᱠᱚᱵᱤᱱ ᱪᱤᱠᱟᱹ ᱵᱟᱲᱮᱭᱟᱜᱼᱟ?
ᱦᱚᱸᱜᱼᱚᱭ ᱪᱮᱫ ᱜᱮ ᱵᱟᱝ, ᱚᱲᱟᱜ ᱠᱚᱨᱮ ᱜᱮ ᱾
ᱚ ᱦᱚ ᱾
ᱠᱟᱹᱴᱤᱡ ᱢᱳᱲ ᱥᱮᱫ ᱫᱟᱬᱟᱱ ᱞᱤᱧ ᱪᱟᱞᱟᱣ ᱞᱮᱱᱟ ᱠᱩᱴᱩ, ᱩᱛᱩ ᱠᱚᱞᱤᱧ ᱟᱹᱜᱩ ᱠᱮᱫᱮ-ᱟ ᱧᱤᱫᱟᱹ ᱨᱮᱭᱟᱜ ᱾
ᱚᱦ ᱦᱚᱸ, ᱫᱟᱠᱟ ᱠᱚᱵᱤᱱ ᱡᱚᱢ ᱵᱟᱲᱟ ᱜᱚᱫ ᱠᱮᱫᱟ ᱯᱟᱞᱮᱱ?
ᱟᱹᱣᱨᱤᱞᱤᱧ ᱡᱚᱢᱟ ᱫᱟᱠᱟ ᱫᱚ ᱦᱟᱸᱜ, ᱤᱥᱤᱱ ᱜᱮ ᱟᱹᱣᱨᱤᱭᱼᱟ ᱦᱟᱸᱜ ᱾
ᱚ ᱦᱚ ᱾
ᱱᱤᱛ ᱟᱹᱱᱤᱡ ᱦᱚᱸᱜ-ᱚᱭ ᱛᱚ ᱵᱟᱡᱟᱨ ᱠᱷᱚᱡ ᱞᱤᱧ ᱨᱩᱣᱟᱹᱲᱮᱱᱟ ᱛᱟᱨᱚᱨ ᱦᱟᱸᱜ ᱞᱤᱧ ᱯᱷᱳᱱ ᱫᱟ ᱾
ᱚᱦ ᱦᱚ ᱾
ᱦᱮᱸ ᱦᱮᱸ ᱾
ᱟᱨ ᱪᱮᱫ ᱱᱟᱦᱜ ᱠᱚ ᱱᱟ ᱵᱮᱱ ᱪᱤᱠᱟ ᱵᱟᱲᱟᱭᱟ ᱱᱤᱛᱚᱜ?
ᱦᱮᱸ?
ᱪᱮᱫ ᱠᱚᱵᱮᱱ ᱪᱤᱠᱟᱹ ᱵᱟᱲᱟᱭᱟ ᱱᱟᱦᱜ, ᱱᱤᱛᱚᱜ?
ᱪᱮᱫ ᱦᱚᱸ ᱪᱮᱠᱟ ᱫᱚ ᱚᱱᱠᱟ ᱞᱮᱠᱟ ᱫᱚ ᱵᱟᱝ ᱦᱩᱭᱩᱜᱼᱟ ᱦᱟᱸᱜ ᱱᱚᱝᱠᱟ ᱚᱲᱟᱜ ᱠᱚᱨᱮ ᱜᱮ᱾
ᱚ ᱦᱚᱸ᱾
ᱦᱳᱭ ᱟᱵᱮᱱ ᱫᱚ ᱾
ᱟᱹᱞᱤᱧ ᱦᱚᱸ ᱪᱮᱫ ᱦᱚᱸ ᱵᱟᱝ ᱱᱤᱛᱚᱜ ᱫᱚ, ᱱᱤᱛᱚᱜ ᱧᱤᱫᱟᱹ ᱫᱟᱬᱟᱸ ᱵᱟᱲᱟᱭ ᱜᱮ᱾
ᱚᱝᱠᱟ ᱟᱯᱮ ᱥᱮᱫ ᱫᱚ ᱢᱟᱨᱥᱟᱞ ᱜᱮᱭᱟ ᱥᱮ ᱱᱚᱝᱠᱟ ᱧᱩᱛ ᱠᱟᱲᱟᱝ ᱠᱟᱲᱟᱝ ᱠᱟᱫᱟᱭ?
ᱧᱩᱛ ᱠᱟᱲᱟᱝ ᱠᱟᱲᱟᱝ ᱜᱮ ᱱᱤᱛᱚᱜ ᱫᱚ᱾ ᱟᱹᱰᱤ ᱥᱚᱠᱛᱚ ᱠᱟᱲᱟᱝ ᱠᱟᱲᱟᱝ, ᱫᱟᱜ ᱮ ᱧᱩᱨ ᱧᱩᱜᱟᱭ ᱱᱤᱛᱚᱜ ᱱᱟᱥᱮ ᱱᱟᱥᱮ᱾
ᱢᱟ ᱟᱪᱪᱷᱟ ᱟᱪᱪᱷᱟ ᱜᱚᱢᱠᱮ ᱟᱞᱮ ᱥᱮᱫ ᱢᱟ ᱱᱚᱝᱠᱟ ᱵᱤᱱᱟᱹ ᱞᱟᱭᱤᱴ ᱡᱳᱞ ᱠᱟᱛᱮᱫ ᱦᱚᱸ ᱥᱟᱯᱷᱟ ᱥᱟᱹᱯᱷᱤ ᱵᱮᱱ ᱧᱮᱞ ᱧᱟᱢ ᱠᱚᱣᱟ ᱡᱟᱦᱟᱱ ᱠᱚᱜᱮ᱾
ᱦᱩᱸ ᱦᱩᱸ ᱟᱞᱮᱥᱮᱫ ᱫᱚ ᱵᱟᱢ ᱫᱷᱚᱨᱟᱣ ᱜᱚᱫ ᱠᱚᱣᱟ ᱱᱤᱛᱚᱜ ᱫᱚ, ᱞᱟᱭᱤᱴ ᱵᱟᱝ ᱡᱩᱞ ᱟᱛᱮᱸᱫ ᱫᱚ᱾
ᱢᱟᱨᱥᱟᱞ ᱜᱮ ᱧᱮᱞᱚᱜ ᱠᱟᱱᱟ ᱦᱟᱸᱜ᱾
ᱚ ᱦᱚᱸ᱾
ᱥᱤᱛᱩᱝ ᱵᱮᱲᱟ ᱫᱚ ᱨᱤᱢᱤᱞ ᱵᱟᱲᱟ ᱠᱮᱜ-ᱟᱭ᱾ ᱠᱟᱹᱴᱤᱡ ᱫᱟᱜ ᱵᱟᱲᱟ ᱠᱮᱫᱟᱭ ᱛᱷᱚᱲᱟ ᱛᱷᱩᱲᱤ, ᱢᱮᱨᱚᱢ ᱵᱷᱤᱲᱠᱟᱹᱣ ᱞᱮᱠᱟ᱾ ᱱᱤᱛᱚᱜ ᱫᱚ ᱥᱟᱯᱷᱟ ᱥᱟᱯᱷᱤ ᱜᱮ ᱦᱟᱸᱜ ᱫᱚᱦᱚᱣ ᱠᱟᱜᱼᱟ᱾
ᱚ ᱦᱚᱸ᱾
ᱤᱯᱤᱞ ᱪᱟᱸᱫᱚ ᱠᱚ ᱧᱮᱞᱚ ᱜᱚᱜ ᱠᱟᱱ ᱜᱮᱭᱟ᱾
ᱦᱩᱸ ᱦᱩᱸ᱾ ᱠᱷᱟᱱ ᱢᱮᱨᱚᱢ ᱠᱚᱯᱮ ᱟᱹᱥᱩᱞ ᱵᱟᱲᱟ ᱟᱠᱟᱫ ᱠᱚᱣᱟ ᱪᱮ ᱵᱟᱝ ᱜᱮ? ᱢᱮᱨᱚᱢ ᱠᱚ, ᱵᱟᱝᱜᱨᱤ ᱠᱚ᱾
ᱢᱮᱨᱚᱢ ᱢᱮᱱᱟᱜ ᱠᱚᱣᱟ, ᱜᱟᱹᱭ ᱦᱮᱱᱟᱜ ᱠᱚᱣᱟ᱾ ᱡᱷᱚᱛᱚ ᱜᱮ ᱟᱹᱥᱩᱞ ᱦᱩᱭ ᱠᱟᱱᱟ ᱱᱚᱝᱠᱟ ᱚᱲᱟᱜ ᱨᱮᱱ ᱟᱨᱠᱤ ᱡᱟᱦᱟᱸ ᱛᱤᱱᱟᱹᱜ ᱠᱚ ᱟᱹᱥᱩᱞ ᱠᱚᱣᱟ ᱥᱮ,
ᱚ᱾
ᱜᱟᱹᱭ, ᱰᱟᱝᱨᱤ, ᱢᱮᱨᱚᱢ, ᱥᱮᱛᱟ, ᱯᱩᱥᱤ, ᱯᱟᱣᱨᱟ᱾ ᱥᱳᱵ ᱞᱮᱠᱟᱱ ᱠᱚ ᱦᱮᱱᱟᱜ ᱠᱚᱣᱟ ᱟᱹᱞᱤᱧᱟᱜ ᱚᱲᱟᱜ ᱨᱮᱫᱚ᱾
ᱚ ᱦᱚᱸ᱾
ᱩ ᱦᱩᱸ ᱥᱤᱢ ᱠᱚ ᱥᱩᱠᱨᱤ ᱠᱚ ᱟᱨᱚᱢᱵᱚ ᱠᱟᱛᱮᱫ ᱾
ᱚ ᱦᱚᱸ ᱾
ᱚᱱᱛᱮ ᱟᱯᱮ ᱥᱮᱫ ᱫᱚ ᱪᱮᱫ ᱞᱮᱠᱟ ᱦᱮᱱᱟᱜ ᱠᱚᱣᱟ?
ᱟᱞᱮ ᱥᱮᱫ ᱫᱚ ᱟᱹᱰᱤ ᱟᱹᱰᱤ ᱠᱚᱢ ᱢᱮᱱᱟᱜ ᱠᱚᱣᱟ ᱢᱮᱱ ᱞᱮᱠᱷᱟᱱ ᱫᱚ ᱢᱟᱱᱮ ᱟᱹᱰᱤ ᱵᱟᱨᱭᱟ ᱯᱮᱭᱟ ᱚᱲᱟᱜ ᱠᱚᱠᱚ ᱟᱹᱥᱩᱞᱮᱫ ᱠᱚᱣᱟ ᱩᱱᱠᱩ ᱥᱤᱢ ᱢᱮᱨᱚᱢ ᱠᱚᱫᱚ ᱾
ᱟᱪᱪᱷᱟ ᱟᱪᱪᱷᱟ ᱾
ᱫᱟᱹᱨᱤ ᱠᱚ ᱜᱟᱹᱭ ᱠᱚ ᱾
ᱦ ᱦᱮᱸ ᱦᱮᱸ ᱾
ᱦᱮᱸ ᱟᱯᱮᱥᱮᱫ ᱫᱚ ᱯᱟᱞᱮᱱ ᱡᱚᱛᱚ ᱚᱲᱟᱜ ᱞᱮᱠᱟ ᱜᱮᱠᱚ ᱤᱭᱟᱹᱭᱼᱟ ᱾
ᱦᱮᱸ ᱟᱞᱮ ᱥᱮᱱ ᱫᱚ ᱡᱷᱚᱛᱚ ᱚᱲᱟᱜ ᱨᱮ ᱞᱮᱠᱟᱜᱮ ᱱᱚᱝᱠᱟ ᱥᱤᱢ ᱥᱩᱠᱨᱤ ᱢᱮᱨᱚᱢ ᱰᱟᱹᱝᱨᱤ ᱠᱚᱫᱚ ᱠᱚ ᱛᱟᱦᱮᱱ ᱜᱮᱭᱟ ᱾
ᱚ ᱦᱚᱸ
ᱦᱮᱸ
ᱦᱳᱭ ᱩᱱᱠᱩ ᱢᱮ ᱥᱤᱢ ᱠᱚᱫᱚ ᱢᱮᱱᱟᱜ ᱠᱚᱜᱮᱭᱟ ᱡᱚᱛᱚ ᱚᱲᱟᱜ ᱞᱮᱠᱟ ᱫᱷᱟᱨᱟ ᱜᱮ ᱩᱱᱠᱩ ᱢᱮᱨᱚᱢ ᱠᱚ ᱫᱟᱨᱤ ᱠᱚ ᱩᱱᱠᱩ ᱫᱚ ᱟᱹᱰᱤ ᱠᱚᱢᱟᱱ ᱚᱲᱟᱜ ᱨᱮ ᱜᱮ ᱢᱮᱱᱟᱜ ᱠᱚᱣᱟ
ᱦᱩᱸ ᱦᱩᱸ ᱟᱫᱚ ᱟᱞᱮᱥᱮᱫ ᱫᱚ ᱱᱚᱝᱠᱟ ᱵᱤᱨ ᱵᱩᱨᱩ ᱫᱤᱥᱚᱢ ᱠᱟᱱᱟ ᱥᱮ ᱛᱟᱦᱚᱞᱮ ᱠᱷᱟᱡ ᱫᱚ
ᱢᱮᱨᱚᱢ ᱠᱚᱨᱮ ᱠᱚᱣᱟᱜ ᱡᱚᱢ ᱠᱚᱣᱟᱜ ᱴᱤᱡ ᱟᱱᱟᱴ ᱠᱚ ᱵᱟᱝ ᱦᱩᱭᱩᱜᱼᱟ ᱛᱷᱟᱦᱞᱮ ᱚᱱᱛᱮ ᱠᱚ ᱡᱷᱚᱲᱟ ᱤᱫᱤᱠ ᱛᱚ ᱜᱚᱝᱠᱟ ᱜᱮᱠᱚ ᱥᱟᱸᱜᱮ ᱨᱮᱜᱮᱠᱚ ᱛᱟᱦᱮᱱ ᱛᱟᱠᱚ᱾
ᱚᱸ ᱟᱞᱮ ᱥᱮᱫ ᱦᱚᱸ ᱵᱩᱨᱩᱼᱵᱤᱨ ᱫᱤᱥᱚᱢ ᱜᱮ᱾
ᱦᱮᱸ ᱦᱮᱸ ᱟᱫᱚ ᱱᱚᱣᱟ ᱠᱚᱥᱮᱱ ᱫᱚ ᱟᱫᱚ ᱡᱟᱦᱟᱱᱟᱜ ᱵᱟᱝ ᱠᱚ ᱠᱟᱹᱢᱤ ᱨᱮᱦᱚᱸ ᱚᱱᱠᱟ ᱢᱮᱨᱚᱢ ᱠᱚ ᱜᱩᱯᱤᱭᱟ, ᱟᱫᱚ ᱚᱱᱟ ᱛᱮᱜᱮ ᱢᱤᱫ ᱵᱟᱨᱭᱟ ᱢᱮᱨᱚᱢ ᱟᱹᱠᱷᱨᱤᱧ ᱛᱮᱜᱮ ᱫᱚᱢᱮ ᱯᱚᱭᱥᱟ ᱦᱩᱭᱩᱜ ᱛᱟᱠᱚᱣᱟ ᱛᱚᱜ ᱫᱚ᱾
ᱦᱳᱭ ᱜᱚᱝᱠᱮ
ᱦᱮᱸ ᱟᱫᱚ ᱢᱚᱴᱟᱢᱩᱴᱤ ᱠᱩ ᱦᱩᱸ ᱠᱩᱲᱤ ᱯᱚᱸᱪᱤᱥᱴᱤ ᱟᱛᱮ ᱡᱩᱫᱤ ᱢᱮᱨᱚᱢ ᱠᱚ ᱛᱟᱦᱮᱱ ᱛᱟᱵᱤᱱᱟ ᱛᱚ ᱟᱫᱚ ᱱᱚᱣᱟ ᱛᱚ ᱢᱮᱨᱚᱢ ᱱᱚᱝᱠᱟ ᱟᱞᱮ ᱥᱮᱫ ᱫᱚ ᱚᱱᱠᱟ ᱠᱚ ᱟᱹᱥᱩᱞ ᱛᱟᱸᱦᱮ᱾
ᱟᱨᱦᱚᱸ ᱜᱟᱰᱟ ᱠᱚᱥᱮᱜ ᱫᱚ ᱥᱮᱸᱫᱽᱨᱟ ᱠᱚᱯᱮ ᱥᱮᱱ ᱵᱟᱲᱟᱜ ᱟᱪᱷᱮ ᱵᱟᱝ?
ᱦᱳᱭ ᱜᱚᱝᱠᱮ ᱥᱮᱸᱫᱽᱨᱟ ᱫᱚ ᱟᱹᱰᱤ ᱡᱟᱹᱥᱛᱤ ᱜᱮᱞᱮ ᱪᱟᱞᱟᱜ ᱟᱞᱮ ᱫᱚ᱾
ᱚ ᱦᱚᱸ ᱪᱤᱞᱤ ᱠᱚᱯᱮ ᱥᱮᱸᱫᱽᱨᱟ ᱠᱚᱣᱟ?
ᱱᱮᱛᱟᱨ ᱫᱤᱱ ᱫᱚ ᱠᱩᱞᱟᱹᱭ ᱠᱚᱫᱚ ᱦᱟᱜ ᱫᱚ ᱵᱟᱝᱞᱮ ᱥᱮᱸᱫᱽᱨᱟᱭᱮᱜ ᱠᱚᱣᱟ ᱟᱨᱠᱤ ᱫᱟᱜ ᱡᱟᱹᱯᱩᱫ ᱫᱟᱭ ᱥᱮ ᱛᱮ ᱛᱟᱦᱞᱮ ᱱᱮᱛᱟᱨ ᱫᱤᱱ ᱫᱚ ᱟᱨᱦᱚ ᱪᱟᱥᱵᱟᱥ ᱠᱚ ᱠᱟᱹᱢᱤ ᱦᱩᱭᱩᱜ ᱠᱟᱱᱟ᱾ ᱛᱟᱦᱚᱞᱮ ᱩᱱᱠᱩ ᱫᱟᱜ ᱫᱟᱜ ᱵᱟᱲᱟ ᱠᱟᱛᱮᱫ ᱫᱚ ᱱᱟᱥᱮᱭᱟᱜ ᱥᱤᱛᱩᱝ ᱞᱮᱠᱷᱟᱡ ᱫᱚ ᱠᱟᱹᱴᱤᱡ ᱡᱟᱢᱵᱽᱲᱩ ᱠᱚ ᱥᱮᱸᱫᱽᱨᱟ ᱠᱚ ᱦᱩᱭᱩᱜ ᱜᱮᱭᱟ ᱡᱟᱢᱵᱽᱲᱩ ᱛᱚᱨᱦᱚᱫ᱾ ᱦᱳᱭ ᱥᱮ, ᱦᱟᱹᱠᱳ ᱠᱚ ᱠᱚᱸᱜ ᱠᱚ ᱪᱮᱬᱮ ᱠᱚ᱾
ᱦᱟᱸᱨ
ᱠᱚᱸᱜ ᱴᱚᱯᱚᱜ ᱫᱚ ᱱᱚᱝᱠᱟ ᱪᱟᱞᱟᱜ ᱦᱩᱭᱩᱜ ᱜᱮᱭᱟ ᱱᱚᱝᱠᱟ ᱠᱷᱮᱛ ᱨᱮ ᱥᱤ ᱠᱟᱛᱮᱫ ᱦᱮᱸ ᱦᱩᱸᱢ
ᱦᱚᱸᱭ
ᱟᱞᱮᱥᱮᱫ ᱫᱚ ᱱᱮᱼᱱᱮᱛᱟᱨ ᱫᱤᱱ ᱫᱚ ᱠᱚᱸᱜ ᱠᱚᱫᱚ ᱵᱟᱞᱮ ᱥᱮᱸᱫᱽᱨᱟ ᱠᱚᱣᱟ ᱟᱞᱮ ᱫᱚ ᱚᱱᱟ ᱦᱩᱲᱩ ᱠᱚᱠᱚ ᱤᱨ ᱪᱟᱵᱟᱭᱟ ᱦᱟᱸᱜ ᱩᱱ ᱨᱮᱜᱮ ᱟᱪᱪᱷᱟ ᱱᱤᱭᱟᱹ ᱠᱚᱫᱚᱞᱮ ᱥᱮᱸᱫᱽᱨᱟ ᱵᱟᱲᱟᱣ ᱠᱚᱣᱟ᱾
ᱪᱤᱞᱮ ᱠᱚᱸᱜ?
ᱦᱳᱭ ᱠᱚᱸᱜ ᱫᱚ ᱱᱮᱛᱟᱨ ᱨᱮᱦᱚᱸ ᱢᱮᱱᱟᱜ ᱠᱚᱜᱮᱭᱟ ᱟᱫᱚ ᱠᱚᱸᱜ ᱫᱚ ᱵᱟᱞᱮ ᱡᱚᱢ ᱠᱚᱣᱟ ᱦᱳᱭ
ᱟᱞᱮ ᱥᱮᱱ ᱫᱚ ᱜᱚᱝᱠᱮ ᱡᱚᱠᱷᱚᱱ ᱜᱮ ᱠᱚᱸᱜ ᱠᱚ ᱥᱟᱸᱜᱮᱫ ᱠᱚ ᱧᱮᱞᱚᱜᱼᱟ ᱛᱚᱠᱷᱚᱱ ᱜᱮ ᱟᱞᱮ ᱫᱚ ᱥᱮᱸᱫᱽᱨᱟ ᱞᱮ ᱩᱰᱩᱠ ᱮᱱ ᱜᱮ᱾
ᱚᱜ ᱦᱳ
ᱦᱮᱸ
ᱚᱸ ᱚᱲᱟᱜ ᱨᱚᱦᱚᱭ ᱵᱟᱲᱟ ᱠᱚᱫᱚ ᱯᱮ ᱪᱟᱵᱟ ᱵᱟᱲᱟ ᱠᱮᱭᱟ ᱪᱮ ᱵᱟᱝ ᱜᱮ?
ᱦᱮᱸ
ᱨᱚᱦᱚᱭ ᱠᱚᱫᱚ ᱯᱮ ᱪᱟᱵᱟ ᱵᱟᱲᱟ ᱠᱮᱭᱟ ᱪᱮ ᱵᱟᱝ ᱜᱮ?
ᱵᱟᱝ ᱵᱟᱝ ᱦᱳᱨᱳ ᱨᱚᱦᱚᱭ ᱫᱚ ᱮᱠᱷᱚᱱ ᱫᱚ ᱵᱟᱠᱤ ᱜᱮᱭᱟ ᱟᱨ ᱯᱟᱸᱪ ᱪᱷᱚᱴᱤ ᱜᱟᱱ ᱠᱷᱮᱛ ᱦᱮᱱᱟᱜᱼᱟ ᱢᱟᱨᱟᱝ ᱢᱟᱨᱟᱝ ᱟᱜ ᱚᱱᱟ ᱜᱮ ᱦᱟᱸᱜ ᱟᱞᱤ ᱨᱮ ᱨᱚᱦᱚᱭᱟ ᱫᱟᱜ ᱫᱚ ᱫᱟᱜ ᱠᱟᱱᱟ, ᱟᱫᱚ ᱱᱚᱝ ᱠᱟᱵ ᱵᱟᱹᱭᱦᱟᱹᱲ ᱥᱮᱫ ᱢᱤᱫ ᱵᱟᱨᱭᱟ ᱠᱷᱮᱛ ᱦᱮᱱᱟᱜᱟ ᱚᱱᱟ ᱠᱚᱫᱚ ᱟᱹᱣᱨᱤ ᱫᱟᱜᱚᱜᱟ, ᱫᱟᱜ ᱢᱟ ᱵᱟᱭ ᱫᱟᱜ ᱮᱜ ᱞᱮᱠᱟ ᱱᱟᱞᱮ ᱥᱮᱱ ᱢᱟ᱾
ᱚ
ᱫᱟᱜ ᱫᱚᱭ ᱫᱟᱜ ᱮᱫᱟ ᱚᱱᱟ ᱠᱟᱹᱢᱤᱨᱮ ᱞᱟᱜᱟᱜ ᱞᱮᱠᱟ ᱫᱚ ᱥᱮ ᱠᱷᱮᱛᱨᱮ ᱞᱟᱜᱟᱜ ᱞᱮᱠᱟ ᱫᱚ ᱦᱟᱸᱜ ᱵᱟᱭ ᱫᱟᱜ ᱮᱫᱟ ᱚᱝᱠᱟ ᱫᱚ᱾
ᱦᱮᱸ ᱢᱮᱱᱠᱷᱟᱱ ᱟᱯᱮ ᱥᱮᱫᱟᱜ ᱫᱟᱜ ᱫᱚ ᱩᱛᱤ ᱥᱩᱛᱤ ᱜᱮ ᱢᱟᱨᱦᱚᱜ ᱜᱮᱭᱟ
ᱦᱩᱸ ᱟᱞᱮ ᱥᱮᱱ ᱫᱚ ᱱᱚᱝᱠᱟ ᱟᱨᱚ ᱦᱚᱸ ᱫᱟᱜ ᱡᱟᱹᱲᱤ ᱟᱥᱛᱮ ᱜᱮ ᱦᱩᱲᱩ ᱠᱚ ᱨᱚᱦᱚᱭ ᱦᱩᱭᱩᱜᱟ ᱥᱮ᱾
ᱟᱨ ᱚᱱᱛᱮᱱᱟᱜ ᱠᱷᱚᱵᱚᱨ ᱠᱚ ᱞᱟᱹᱭ ᱵᱤᱱ ᱚᱠᱟ ᱞᱮᱠᱟ, ᱱᱟᱯᱟᱭ ᱠᱷᱟᱨᱟᱯ ᱜᱮ?
ᱦᱳᱭ ᱱᱚᱛᱮᱱᱟᱜ ᱠᱷᱚᱵᱚᱨ ᱫᱚ ᱱᱟᱯᱟᱭ ᱜᱮ᱾ ᱥᱚᱵ ᱠᱟᱜ ᱵᱮᱱ ᱦᱟᱸᱜ ᱢᱟᱨᱟᱝ ᱠᱟᱹᱢᱤ ᱫᱚ ᱦᱟᱸᱜ ᱱᱮᱛᱟᱨ ᱫᱤᱱ ᱨᱮᱭᱟᱜ ᱫᱚ ᱪᱟᱥ ᱠᱟᱹᱢᱤ ᱠᱟᱱ ᱜᱮᱭᱟ ᱦᱟᱸᱜ᱾ ᱦᱳᱭ ᱥᱮ ᱪᱟᱥ ᱠᱟᱹᱢᱤ ᱫᱚ ᱟᱞᱮ ᱥᱮᱱ ᱫᱚ ᱦᱟᱸᱜ ᱯᱨᱟᱭ ᱜᱮ ᱦᱟᱸᱜ ᱠᱚ ᱪᱟᱵᱟ ᱟᱹᱜᱩ ᱠᱟᱜ-ᱟ ᱦᱟᱸᱜ ᱟᱫᱚ ᱡᱟᱦᱟᱸᱭᱟᱜ ᱟᱞᱮ ᱯᱟᱥᱮ ᱟᱹᱛᱩ ᱠᱚᱨᱮ ᱩᱱᱠᱩ ᱠᱚᱫᱚ ᱦᱟᱸᱜ ᱟᱹᱣᱨᱤ ᱠᱚ ᱨᱚᱦᱚᱭᱟ ᱟᱞᱮ ᱟᱹᱛᱩ ᱜᱮ ᱢᱟᱲᱟᱝ ᱦᱟᱸᱜ ᱦᱚᱸ ᱠᱚ ᱨᱚᱦᱚᱭ-ᱟ
ᱚᱸ ᱟᱨ ᱥᱚᱵᱽᱡᱤ ᱠᱚᱫᱚ ᱯᱮ ᱪᱟᱥ ᱜᱮᱜᱟ ᱥᱮ ᱵᱟᱝ ᱜᱮ?
ᱦᱳᱭ ᱜᱚᱝᱠᱮ ᱥᱚᱵᱽᱡᱤ ᱠᱚᱫᱚ ᱱᱚᱝᱠᱟ ᱠᱚᱢ ᱵᱮᱥᱤ ᱟᱹᱛᱩ ᱚᱲᱟᱜ ᱨᱮ ᱡᱚᱢ ᱞᱮᱠᱟ ᱫᱚ ᱪᱟᱥ ᱦᱩᱭᱩᱜ ᱜᱮᱭᱟ ᱱᱚᱝᱠᱟ ᱠᱤᱨᱤᱧ ᱟᱠᱦᱨᱤ ᱠᱨᱤᱧ ᱵᱟᱝ ᱨᱮᱦᱚᱸ ᱦᱮᱸ᱾
ᱚᱸ ᱢᱮᱱᱠᱷᱟᱱ ᱟᱯᱮᱫᱚ ᱵᱟᱡᱟᱨ ᱫᱚᱯᱮ ᱥᱩᱨᱩᱜ-ᱟ ᱥᱮ ᱯᱮ ᱡᱤᱞᱤᱧᱚᱜ-ᱟ?
ᱟᱞᱮ ᱫᱚ ᱵᱟᱡᱟᱨ ᱠᱷᱚᱱ ᱫᱚ ᱠᱟᱹᱴᱤᱡ ᱞᱮ ᱯᱷᱟᱨᱟᱠ ᱧᱚᱜ ᱜᱮᱭᱟ ᱟᱞᱮ ᱫᱚ᱾ ᱟᱨᱠᱤ ᱱᱚᱝᱠᱟ ᱠᱟᱹᱴᱤᱡ ᱠᱟᱹᱴᱤᱡ, ᱠᱟᱹᱴᱤᱡ ᱠᱟᱴᱤᱡ ᱵᱟᱡᱟᱨ ᱠᱚ ᱫᱚ ᱢᱮᱱᱟᱜ ᱛᱟᱞᱮ ᱜᱮᱭᱟ᱾ ᱢᱟᱨᱟᱝ ᱵᱟᱡᱟᱨ ᱫᱚ ᱯᱷᱟᱨᱟᱠ ᱧᱚᱜ ᱜᱮ ᱦᱮᱱᱟᱜ ᱛᱟᱞᱮᱭᱟ᱾
ᱚᱸᱻᱦᱚᱸ
ᱦᱮᱸ
ᱢᱮᱱᱟᱜ ᱠᱚᱣᱟ ᱪᱮ
ᱦᱳᱭ
ᱟᱵᱤᱱ ᱥᱩᱨ ᱨᱮ ᱚᱠᱚᱭ ᱠᱚ ᱢᱮᱱᱟᱜ ᱠᱚᱣᱟ ᱪᱮ ᱠᱟᱛᱷᱟ ᱛᱟᱠᱚ ᱟᱸᱡᱚᱢᱚᱜ ᱠᱟᱱᱟ᱾
ᱦᱳᱭ ᱱᱩᱠᱩ ᱦᱮᱱᱟᱜ ᱠᱚᱣᱟ ᱵᱟᱨᱭᱟ ᱯᱮᱭᱟ ᱚᱱᱛᱮ ᱜᱮᱞᱤᱧ ᱦᱮᱡ ᱱᱟ ᱯᱷᱳᱱ ᱯᱷᱳᱱ ᱛᱮ ᱫᱟᱲᱟ ᱫᱟᱲᱟ ᱛᱮ᱾ ᱛᱤᱞᱤᱧ ᱦᱮᱡᱱᱟ ᱫᱚᱢᱮ ᱦᱟᱫᱟᱨ ᱦᱟᱫᱟᱨ ᱟᱞᱮ ᱥᱮᱫ ᱢᱟᱭ ᱦᱳᱭᱮᱫ ᱟᱫᱚ ᱛᱮᱨᱮᱡ ᱢᱟᱨᱥᱟᱞ ᱟᱠᱟᱫᱛᱮ ᱟᱫᱚ ᱱᱩᱠᱩ ᱦᱚᱸ ᱠᱚ ᱫᱩᱲᱩᱵ ᱵᱟᱲᱟ ᱠᱟᱱᱟ ᱨᱳᱰ ᱠᱚᱨᱮ᱾
ᱚᱸᱻᱦᱚᱸ
ᱟᱯᱮ ᱥᱮᱱ ᱫᱚ ᱢᱟᱨᱥᱟᱞ ᱜᱮᱭᱟ ᱯᱟᱞᱮᱱ ᱰᱤᱠ ᱰᱤᱠ?
ᱦᱳᱭ ᱟᱞᱮ ᱥᱮᱱ ᱫᱚ ᱰᱤᱠ ᱰᱤᱠ ᱢᱟᱨᱥᱟᱞ ᱜᱮᱭᱟ᱾ ᱱᱚᱝᱠᱟ ᱛᱮᱦᱮᱧ ᱫᱚ ᱛᱮᱨᱫᱮᱡ ᱪᱟᱸᱫᱚ ᱦᱚᱸᱭ ᱧᱮᱞᱚᱜ ᱠᱟᱱ ᱜᱮᱭᱟ ᱢᱟᱨᱟᱝ ᱩᱛᱟᱹᱨ᱾
ᱚᱸᱻᱦᱚᱸ
ᱟᱫᱚ ᱱᱚᱝᱠᱟ
ᱟᱞᱮ ᱫᱚ ᱛᱤᱱᱟᱹᱜ ᱫᱤᱱ ᱪᱚ ᱦᱩᱭ ᱱᱟ ᱪᱟᱸᱫᱚ ᱜᱮ ᱟᱣᱨᱤ ᱞᱮ ᱧᱮᱞᱮᱭᱟ᱾
ᱦᱮᱸ ᱧᱮᱞᱮᱭᱟᱯᱮ ᱦᱟᱸᱜ᱾ ᱫᱟᱜ ᱫᱤᱱ ᱠᱟᱱᱟᱭ ᱟᱯᱮ ᱥᱮᱱ ᱫᱚ ᱡᱟᱹᱥᱛᱤ ᱫᱷᱟᱨᱟ ᱜᱮ ᱫᱟᱜᱮᱜ-ᱟ ᱡᱟᱹᱱᱤᱡ᱾
ᱦᱳᱭ ᱦᱩᱭᱱᱟ ᱢᱤᱫ ᱢᱟᱥ ᱜᱟᱱ ᱯᱟᱞᱮᱱ ᱟᱣᱨᱤ ᱞᱮ ᱧᱮᱞᱮᱭᱟ ᱪᱟᱸᱫᱚ ᱜᱮ᱾
ᱦᱮᱸ ᱦᱮᱸ
ᱫᱤᱱ ᱪᱟᱸᱫᱚ ᱦᱚᱸ ᱵᱟᱝ ᱧᱤᱫᱟᱹ ᱪᱟᱸᱫᱚ
ᱟᱫᱚ ᱨᱤᱢᱤᱞ ᱛᱮᱜᱮᱭ ᱮᱥᱮᱫ ᱠᱟᱭ ᱠᱟᱱᱟ ᱟᱫᱚ ᱪᱤᱠᱟᱹ ᱵᱟᱭ ᱧᱮᱞ ᱨᱤᱢᱤᱞ ᱜᱮ ᱛᱟᱦᱞᱮ ᱟᱯᱮ ᱥᱮᱱ ᱫᱚ ᱥᱟᱨᱟ ᱠᱷᱚᱱ ᱜᱮ ᱩᱰᱟᱹᱣ ᱵᱟᱲᱟᱭ ᱠᱟᱱᱟ ᱵᱟᱝ?
ᱦᱚᱸ
ᱟᱞᱮ ᱥᱮᱱ ᱫᱚ ᱥᱤᱧ ᱵᱮᱲᱟ ᱫᱚᱦᱟᱜ ᱱᱚᱜ ᱱᱚᱝᱠᱟ ᱫᱟᱜ ᱵᱟᱲᱟᱭᱮᱫᱼᱟ ᱨᱤᱢᱤᱞ ᱵᱟᱲᱟᱭᱮᱫᱟᱭ ᱾ ᱟᱨᱚ ᱱᱚᱝᱠᱟ ᱧᱤᱫᱟᱹ ᱵᱮᱲᱟ ᱫᱚ ᱛᱮᱞᱫᱮᱡ ᱢᱟᱨᱥᱟᱞ ᱫᱟᱭ ᱾
ᱚ ᱦᱚ ᱾
ᱠᱚ ᱫᱤᱱ ᱫᱚ ᱚᱱᱠᱟ ᱜᱮ ᱪᱟᱹᱟᱞᱩᱜ ᱠᱟᱱᱟ ᱦᱟᱸᱜ ᱾
ᱚ ᱦᱚ ᱾
ᱦᱩᱸ ᱦᱩᱸ ᱾
ᱱᱚᱛᱮ ᱦᱚᱸ ᱥᱚᱠᱛᱚ ᱜᱮ ᱫᱟᱜ ᱜᱮ ᱫᱟᱜ ᱫᱚ ᱟᱨ ᱦᱩᱲᱩ ᱨᱚᱦᱚᱭ ᱠᱚᱦᱚᱸ ᱾ ᱦᱳᱭ ᱾ ᱦᱩᱲᱤ ᱨᱚᱦᱚᱭ ᱠᱚ ᱪᱟᱹᱞᱩᱣ ᱟᱠᱟᱱᱟ ᱥᱚᱠᱛᱚ ᱜᱮ ᱾
ᱦᱮᱸ ᱾
ᱠᱩᱨᱩᱢᱩᱴᱩ ᱾
ᱦᱩᱸ ᱾
ᱟᱨ ᱟᱯᱮ ᱥᱮᱫ ᱫᱚ ᱟᱯᱮ ᱟᱹᱵᱤᱱ ᱫᱚ ᱯᱷᱩᱴᱵᱚᱞ ᱠᱚᱵᱤᱱ ᱠᱷᱮᱞ ᱵᱟᱲᱟᱭᱟ ᱥᱮ ᱵᱟᱝ?
ᱦᱳᱭ ᱠᱷᱮᱞᱳᱜ ᱜᱮᱭᱟᱞᱤᱧ᱾
ᱚ ᱾
ᱠᱷᱮᱞᱳ ᱵᱟᱲᱟ ᱦᱩᱭᱩᱜ ᱜᱮᱭᱟ ᱟᱫᱚ ᱱᱚᱝᱠᱟ ᱪᱟᱥ ᱚᱱᱠᱟ ᱫᱚ ᱾ ᱠᱷᱮᱞ ᱫᱚ ᱵᱟᱝ ᱦᱩᱭᱩᱜ ᱠᱟᱱᱟ ᱚᱱᱟᱛᱮ ᱟᱞᱮ ᱥᱮᱫ ᱫᱚ ᱱᱚᱣᱟ ᱟᱜᱚᱥᱴ ᱢᱟᱥ ᱠᱷᱚᱱ ᱱᱷᱟᱜ ᱾ ᱮᱛᱚᱦᱚᱵᱚᱜᱼᱟ ᱡᱟᱥᱛᱤ ᱫᱷᱟᱨᱟ ᱠᱷᱮᱞ ᱫᱚ ᱾
ᱦᱮᱸ ᱾ ᱜᱚᱝᱠᱮ ᱞᱟᱹᱭ ᱫᱟᱞᱤᱧ ᱟᱯᱮ ᱥᱮᱫ ᱫᱚ ᱩᱱᱟᱹᱜ ᱮ ᱫᱟᱜ ᱮᱟᱭ ᱵᱟᱹᱨᱩᱰᱟᱝ ᱠᱚᱫᱚ ᱠᱚ ᱧᱟᱢᱚᱜ ᱠᱟᱱᱟ ᱥᱮ ᱵᱟᱠᱚ ᱧᱟᱢᱚᱜ ᱠᱟᱱᱟ?
ᱵᱟᱹᱨᱩ ᱰᱟᱝ ᱠᱚᱫᱚ ᱟᱞᱮ ᱥᱮᱫ ᱫᱚ ᱥᱚᱠᱛᱚ ᱠᱚ ᱧᱟᱢᱚᱜᱼᱟ ᱦᱮᱸ ᱚᱱᱠᱟ ᱡᱚᱡᱚᱢ ᱦᱚᱸ ᱵᱟᱹᱱᱩᱜ ᱞᱮᱭᱟ ᱚᱱᱠᱟ ᱾
ᱟᱪᱪᱷᱟ ᱟᱪᱪᱷᱟ ᱛᱟᱦᱞᱮ ᱟᱯᱮ ᱫᱚ ᱛᱟᱦᱞᱮ ᱵᱟᱹᱨᱩᱰᱟᱝ ᱡᱚᱞ ᱫᱚᱯᱮ ᱡᱚᱢ ᱫᱚᱯᱮ ᱱᱟᱥᱮ ᱵᱟᱛᱚᱞ ᱧᱚᱜ ᱜᱮᱭᱟ ᱪᱮᱫ ᱾
ᱵᱟᱝ ᱵᱟᱞᱮ ᱟᱹᱰᱤᱥ ᱚᱜᱼᱟ
ᱦᱮᱸ ᱾
ᱥᱮᱸᱫᱨᱟ ᱞᱮ ᱟᱹᱲᱤᱥ ᱧᱚᱸᱜᱚᱼᱟ ᱠᱟᱴᱤᱡ ᱡᱚᱢ ᱫᱚ ᱡᱚᱢ ᱥᱟᱱ ᱞᱮᱜᱮᱭᱟ ᱾
ᱟᱪᱪᱷᱟ ᱟᱪᱪᱷᱟ ᱾ ᱚ ᱾
ᱩᱱᱟᱹᱜ ᱥᱚᱠᱛᱚ ᱫᱟᱜ ᱫᱚ ᱾ ᱜᱚᱴᱟ ᱵᱟᱲᱮᱜᱮ ᱡᱷᱟᱲᱜᱮ ᱜᱚᱴᱟ ᱫᱟᱜ ᱢᱮᱱᱟᱜᱼᱟ ᱟᱨ ᱚᱸᱰᱮ ᱫᱟᱜ ᱨᱮᱫᱚ ᱪᱷᱟᱯᱚᱞ ᱪᱷᱟ ᱠᱟᱹᱡ ᱟᱹᱲᱤᱥ ᱫᱷᱟᱹᱨᱟ ᱵᱩᱡᱷᱟᱹᱜᱼᱟ ᱰᱷᱚᱲᱟᱜ ᱠᱚᱨᱮ ᱫᱚ ᱥᱤ
ᱦᱮᱸ ᱦᱮᱸ ᱦᱮ ᱟᱞᱮ ᱥᱮᱱ ᱫᱚ ᱱᱚᱝ ᱚᱱᱠᱟ ᱜᱷᱩᱴᱩ ᱜᱮ ᱛᱤᱨ ᱨᱮᱦᱚᱸ ᱟᱞᱮ ᱥᱮᱱ ᱫᱚ ᱫᱟᱜ ᱫᱚᱦᱟᱸᱜ ᱩᱱᱟᱹᱜ ᱫᱚ ᱵᱟᱲᱜᱮ ᱠᱚᱨᱮᱫ ᱫᱚ ᱵᱟᱭ ᱛᱤᱜᱩᱱᱟ᱾
ᱚ,
ᱱᱚᱝᱠᱟ ᱠᱷᱮᱛ ᱵᱟᱹᱫᱽ ᱠᱚᱨᱮ ᱡᱟᱦᱟ ᱛᱤᱸᱜᱩᱱᱟ ᱱᱟᱸᱜ ᱱᱟᱹᱭ ᱤᱭᱟᱹ ᱠᱚᱨᱮ ᱜᱟᱰᱟ ᱢᱩᱰᱩᱜ ᱠᱚᱨᱮ ᱾ ᱟᱫᱚ ᱧᱟᱢᱚᱜ ᱜᱮᱭᱟ ᱠᱚᱞ ᱥᱮᱱ ᱫᱚ ᱚᱱᱠᱟ ᱾
ᱚ ᱦᱟᱹᱠᱩ ᱠᱚᱠᱚ ᱧᱟᱢᱚᱜ ᱟᱥᱮ ᱵᱟᱝ?
ᱦᱳᱭ ᱜᱚᱝᱠᱮ ᱦᱟᱹᱠᱩ ᱠᱚ ᱦᱟ ᱠᱚ ᱧᱟᱢᱚᱜ ᱜᱮᱭᱟ ᱥᱚᱠᱛᱚ ᱠᱚ ᱧᱟᱢᱚᱜᱼᱟ ᱾ ᱦᱩ ᱾ ᱚᱱᱟ ᱱᱮᱥ ᱫᱟᱜ ᱨᱮᱜᱮ ᱢᱤᱫᱴᱮᱡ ᱢᱟᱨᱟᱝ ᱵᱟᱱ ᱛᱟᱦᱮᱸ ᱞᱮᱱ ᱛᱟᱞᱮᱭᱟ ᱜᱚᱝᱠᱮ ᱚᱱᱟ ᱱᱟᱥᱮ ᱤᱭᱟᱹ ᱛᱟᱦᱮᱸᱞᱮᱱᱟ, ᱟᱫᱚ ᱢᱟᱱᱮ ᱚᱸᱰᱮ ᱫᱚ ᱜᱚᱴᱟ ᱥᱟᱵ ᱠᱟᱜ ᱵᱮᱱ ᱜᱚᱴᱟ ᱜᱚᱰᱟ ᱫᱟᱜ ᱟᱬᱜᱚᱱᱟ ᱚᱸᱰᱮ ᱜᱮ ᱞᱟᱹᱴᱩ ᱢᱟᱨᱟᱝ ᱢᱟᱴᱷ ᱢᱮᱱᱟᱜᱼᱟ ᱾ ᱟᱨ ᱚᱸᱰᱮ ᱜᱮ ᱡᱷᱚᱛᱚ ᱫᱟᱜ ᱟᱬᱜᱱᱟ ᱛᱟᱦᱚᱞᱮ ᱠᱷᱟᱡ ᱫᱚ ᱫᱟᱜ ᱰᱷᱟᱠᱟ ᱛᱳᱫ ᱠᱮᱫᱟᱭ, ᱢᱳᱴᱟᱢᱩᱴᱤ ᱮᱠ ᱰᱮᱲ ᱠᱤᱞᱳ ᱞᱮᱠᱟᱱ ᱠᱚ ᱦᱟᱹᱠᱩ ᱫᱚ ᱡᱷᱚᱛᱚ ᱠᱚ ᱛᱩᱫ ᱮᱱᱟ᱾ ᱡᱷᱚᱛᱚ ᱫᱚ ᱵᱟᱠᱚ ᱛᱩᱫᱚᱜᱼᱟ, ᱢᱟᱱᱮ ᱠᱤᱪᱷᱩ ᱫᱚᱠᱚ ᱛᱩᱫ ᱮᱱᱟ ᱱᱚᱝᱠᱟ ᱴᱚᱨᱚᱰᱟᱝ ᱡᱟᱦᱟᱸᱭ ᱠᱚ ᱚᱰᱟᱣ ᱞᱮᱫᱟ ᱠᱷᱮᱛ ᱵᱟᱹᱫᱽ ᱠᱚᱨᱮ ᱩᱱᱠᱩ ᱠᱚ ᱧᱟᱢ ᱟᱠᱟᱫ ᱠᱚᱣᱟ ᱦᱟᱹᱠᱩ ᱵᱷᱟᱹᱜᱤ ᱜᱮ ᱾
ᱟᱯᱮ ᱫᱚ ᱴᱚᱨᱚᱰᱟᱝ ᱠᱚᱫᱚ ᱜᱟᱰᱟ ᱠᱚᱨᱮ ᱯᱮ ᱳᱰᱟᱣ ᱟᱥᱮ ᱵᱟᱝ?
ᱦᱳᱭ ᱜᱚᱝᱠᱮ ᱜᱟᱰᱟ ᱠᱚᱨᱮᱞᱮ ᱚᱰᱟᱣ ᱜᱮᱭᱟ ᱠᱷᱮᱛ ᱠᱚᱨᱮ ᱦᱚᱸᱞᱮ ᱚᱰᱟᱣ ᱜᱮᱭᱟ᱾
ᱳᱻ
ᱜᱚᱴᱟ ᱜᱮᱞᱮ ᱳᱰᱟᱣ-ᱟ ᱴᱚᱨᱚᱰᱟᱝ᱾
ᱱᱤᱛ ᱯᱮ ᱳᱰᱟᱣ ᱟᱥᱮ ᱤᱭᱟ. ᱦᱩᱰᱤᱧ ᱜᱟᱰᱟ ᱨᱮ᱾
ᱜᱟᱰᱟ ᱨᱮ᱾
ᱜᱟᱰᱟ ᱨᱮᱫᱚ ᱟᱯᱮ ᱫᱚ ᱢᱟᱨᱟᱝ ᱡᱷᱟᱹᱞᱤ ᱯᱮ ᱳᱰᱟᱣ-ᱟ ᱥᱮ ᱵᱟᱹᱫᱽ ᱠᱚᱨᱮ ᱡᱟᱦᱟᱸ ᱞᱮᱠᱟᱱᱟᱜ ᱵᱚ ᱳᱰᱟᱣ-ᱟ ᱚᱱᱠᱟᱱᱟᱜ?
ᱜᱟᱰᱟ ᱨᱮᱫᱚ ᱢᱟᱨᱟᱝ-ᱟ ᱾
ᱳ᱾
ᱟᱹᱰᱤ ᱢᱟᱨᱟᱝ ᱜᱮ᱾
ᱳ᱾
ᱦᱩᱸ᱾ ᱟᱯᱮ ᱥᱮᱱ ᱫᱚᱯᱮ ᱚᱰᱟᱣ ᱵᱟᱲᱟᱭᱮᱫ ᱛᱟᱦᱮᱱᱟ ᱥᱮ ᱵᱟᱝ ᱛᱟᱦᱞᱮ ᱦᱳᱭ?
ᱟᱞᱮᱥᱮᱫ ᱟᱞᱮᱥᱮᱫ ᱫᱚ ᱵᱩᱨᱩ ᱫᱤᱥᱚᱢ ᱫᱚ ᱢᱟᱨᱟᱝ ᱢᱟᱨᱟᱝ ᱡᱟᱦᱟᱱᱟᱜ ᱜᱮ
ᱴᱳᱨᱳᱰᱟᱝ ᱠᱚ ᱛᱟᱯᱚᱨᱮ
ᱦᱮᱸ ᱜᱚᱝᱠᱮ ᱢᱮᱱᱫᱟᱹᱧ ᱦᱚᱭ ᱫᱟᱭ ᱥᱮ ᱟᱯᱮᱥᱮᱱ ᱫᱚ ᱜᱚᱝᱠᱮ?
ᱦᱳᱭ ᱤᱱᱠᱟᱹ ᱦᱚᱭ -ᱮ ᱜᱮᱭᱟ, ᱟᱹᱰᱤ ᱦᱤᱸᱥᱤᱫ ᱦᱤᱸᱥᱤᱫ᱾
ᱚ ᱵᱟᱨᱦᱮ ᱨᱮ ᱦᱮᱱᱟᱜ ᱵᱤᱱᱟ?
ᱜᱚᱝᱠᱮ ᱥᱚᱢᱚᱭ ᱦᱚᱸᱛᱚᱞᱟᱝ ᱪᱟᱵᱟ ᱤᱫᱤᱜ ᱠᱟᱱᱟ,
ᱦᱮᱸ ᱦᱮᱸ ᱥᱚᱢᱚᱭ ᱫᱚ ᱪᱟᱵᱟ ᱤᱫᱤᱜ ᱠᱟᱱᱟ ᱾
ᱦᱚᱸ
ᱦᱳᱭ ᱦᱳᱭ᱾
ᱦᱚᱸ᱾
ᱟᱨ ᱯᱟᱝᱠᱷᱟ